ᱦᱮᱞᱳᱣ ᱦᱮᱸ ᱪᱮᱫ ᱠᱚ ᱪᱤᱠᱟᱹ ᱵᱟᱲᱟᱭᱮᱫ ᱠᱟᱱᱟ
ᱱᱤᱛᱚᱜ ᱮᱭᱥᱮᱜᱮ ᱫᱟᱬᱟᱵᱲᱟ ᱦᱩᱭᱩᱜ ᱠᱟᱱᱟ ᱱᱤᱛᱚᱜ ᱟᱹᱭᱩᱵ ᱵᱮᱞᱟ ᱤᱭᱟᱹ ᱛᱮᱦᱟᱸᱜ
ᱦᱮᱸ ᱚᱱᱟ ᱠᱟᱛᱷᱟ ᱠᱟᱱ ᱜᱮᱭᱟ ᱟᱪᱪᱷᱟ ᱟᱪᱪᱷᱟ ᱦᱮᱸ ᱱᱚᱱᱛᱮ ᱢᱟ ᱮᱸ ᱥᱤᱸᱜᱟᱹᱲ ᱧᱚᱜ ᱱᱟ᱾ ᱛᱟᱦᱞᱮ ᱠᱷᱮᱞ ᱠᱚᱫᱚ ᱦᱩᱭ ᱵᱟᱲᱟᱜ ᱠᱟᱱᱟ ᱠᱷᱮᱞᱳᱰ ᱠᱚ
ᱦᱮᱞᱳᱣ
ᱦᱮᱸ ᱵᱚᱞ ᱠᱚ ᱠᱷᱮᱞᱳᱰ ᱦᱩᱭᱩᱜ ᱜᱮᱭᱟ ᱥᱮ ᱵᱟᱝ?
ᱦᱮᱸ ᱚᱲᱟᱜ ᱨᱮ ᱡᱚᱠᱷᱚᱱᱤᱧ ᱛᱟᱦᱮᱸ ᱠᱟᱱᱟ ᱛᱚᱵᱮ ᱵᱚᱞ ᱠᱚ ᱱᱚᱝᱠᱟ ᱠᱷᱮᱞᱳᱰ ᱦᱩᱭᱩᱜ ᱠᱟᱱ ᱛᱟᱦᱮᱱ ᱜᱮᱭᱟ ᱢᱮᱱᱠᱷᱟᱱ ᱱᱤᱛᱚᱜ ᱫᱚ ᱦᱟᱸᱜ ᱱᱚᱣᱟ ᱵᱟᱦᱮᱨᱮ ᱨᱮ ᱵᱟᱡᱟᱨ ᱥᱮᱫ ᱨᱮ ᱱᱚᱝᱠᱟ ᱨᱮᱱᱴ ᱞᱮᱠᱟᱨ ᱨᱮ ᱛᱟᱦᱮᱱ ᱦᱩᱭᱩᱜ ᱠᱟᱱᱟ ᱦᱟᱸᱜ ᱟᱫᱚ ᱚᱱᱟ ᱠᱟᱠᱷᱟᱱ ᱛᱮᱦᱟᱸᱜ ᱱᱚᱝᱠᱟ ᱥᱚᱸᱜᱮ ᱠᱚ ᱵᱟᱹᱱᱩᱜ ᱠᱚᱛᱮ ᱱᱚᱝᱠᱟ ᱯᱷᱩᱴᱵᱚᱞ ᱠᱚᱥᱮ ᱡᱟᱦᱟᱱᱟᱜ ᱚᱱᱠᱟ ᱵᱟᱝ ᱠᱷᱮᱞᱳᱰ ᱦᱩᱭᱩᱜ ᱠᱟᱱᱟ
ᱟᱪᱪᱷᱟ ᱟᱪᱪᱷᱟ ᱦᱮᱸ ᱟᱫᱚ ᱪᱮᱫ ᱵᱟᱭᱨᱮ ᱵᱚᱞᱛᱮ ᱪᱮᱫ ᱡᱟᱦᱱᱟᱜ ᱚᱞᱚᱜ ᱯᱟᱲᱦᱟᱣ
ᱦᱮᱸ ᱦᱮᱸ ᱦᱮᱸ ᱠᱟᱨᱚᱱ ᱫᱚ ᱠᱟᱱᱟ ᱡᱮ ᱟᱞᱮ ᱟᱛᱳ ᱴᱚᱞᱟ ᱚᱱᱛᱮ ᱨᱮ ᱱᱮᱴ ᱠᱚ ᱚᱱᱠᱟ ᱵᱟᱭ ᱥᱟᱵᱟ ᱟᱨ ᱪᱮᱫ ᱦᱚᱸ ᱱᱚᱝᱠᱟ ᱵᱟᱢ ᱪᱮᱠᱟ ᱫᱟᱲᱮᱭᱟᱜᱼᱟ ᱟᱫᱚ ᱚᱱᱟ ᱤᱭᱟᱹ ᱛᱮᱦᱟᱸ ᱱᱚᱣᱟ ᱵᱟᱦᱟᱨᱮ ᱨᱮ ᱛᱟᱦᱮᱱ ᱦᱩᱭᱩᱜ ᱠᱟᱱᱟ ᱟᱨ ᱚᱱᱞᱟᱭᱤᱱ ᱠᱚ ᱱᱚᱝᱠᱟ ᱯᱟᱲᱦᱟᱜ ᱦᱚᱸ ᱦᱩᱭᱩᱜ ᱠᱟᱱᱟ ᱮᱴᱟᱜ ᱠᱚ ᱪᱷᱳᱚᱴᱟ ᱢᱳᱚᱴᱟ ᱱᱚᱝᱠᱟ ᱠᱟᱹᱢᱤ ᱠᱚᱦᱚᱸ ᱦᱩᱭᱩᱜ ᱠᱟᱱᱟ ᱦᱟᱸᱜ
ᱟᱪᱪᱷᱟ ᱟᱪᱪᱷᱟ ᱚ ᱟ ᱪᱮᱫ ᱠᱚ ᱠᱟᱹᱢᱤ ᱵᱟᱲᱟᱟᱭ ᱦᱩᱭᱩᱜ ᱠᱟᱱᱟ ᱛᱟᱦᱚᱞᱮ ᱮᱠᱷᱚᱱ ᱫᱚ
ᱤᱧ ᱢᱟ ᱦᱟᱸᱜ ᱱᱚᱣᱟ ᱱᱚᱝᱠᱟ ᱴᱤᱭᱩᱥᱚᱱ ᱞᱮᱠᱟᱧ ᱯᱟᱲᱦᱟᱣ ᱵᱟᱲᱟ ᱠᱚᱣᱟ ᱦᱟᱸᱜ ᱜᱤᱫᱽᱨᱟᱹ ᱠᱚ ᱟᱨ ᱮᱥᱮ ᱫᱚ ᱟᱯᱱᱟᱨᱟᱜ ᱱᱚᱝᱠᱟ ᱛᱮᱭᱟᱨᱤ ᱠᱚ ᱠᱚᱢᱯᱤᱴᱤᱥᱮᱱ ᱛᱮᱭᱟᱨ ᱠᱚ
ᱟᱪᱪᱷᱟ ᱵᱮᱥ ᱵᱮᱥ ᱟᱹᱰᱤ ᱱᱟᱯᱟᱭ ᱟᱹᱰᱤ ᱱᱟᱯᱟᱲ ᱯᱟᱭ ᱦᱮᱸ ᱟᱹᱰᱤ ᱱᱟᱯᱟᱭ ᱠᱟᱹᱢᱤ ᱦᱚᱨᱟ ᱟᱫᱚ ᱮᱱᱠᱷᱟᱱ ᱟᱵᱚ ᱡᱩᱫᱤ ᱵᱚᱱ ᱧᱮᱞᱟ ᱟᱪᱪᱷᱟ ᱟᱛ ᱟᱛᱩ ᱫᱤᱥᱚᱢ ᱨᱮ ᱦᱟᱸᱜ ᱚᱱᱟ ᱢᱟ ᱢᱮᱱᱟᱜ ᱟᱠᱟᱜ ᱜᱮ ᱚᱱᱟ ᱵᱟᱛ ᱛᱮᱠᱤ ᱚᱱᱠᱟᱱᱟᱜ ᱡᱟᱦᱱᱟᱜ ᱟ ᱥᱚᱢᱚᱥᱥᱟ ᱛᱟᱦᱮᱱᱟ ᱡᱟᱦᱟᱸ ᱫᱚ ᱟᱛᱩ ᱫᱤᱥᱚᱢ ᱯᱮᱻ ᱛᱟᱦᱮᱸ ᱠᱟᱛᱮᱫ ᱚᱱᱠᱟ ᱵᱟᱝ ᱠᱚᱨᱟᱣ ᱜᱟᱱᱚᱜᱼᱟ ᱪᱮᱫ ᱮᱢ ᱢᱚᱱᱮᱭᱟ ᱜᱚᱝᱠᱮ ᱟᱢ
ᱦᱩᱸ ᱦᱩᱸ ᱦᱮᱸ ᱱᱮᱴ ᱨᱮᱱᱟᱜ ᱥᱚᱢᱚᱥᱥᱟ ᱢᱟ ᱯᱟᱹᱦᱤᱞ ᱠᱟᱱ ᱟᱨᱦᱚᱸ ᱚᱱᱟ ᱛᱟᱭᱚᱢ ᱟᱨᱦᱚᱸ ᱚᱱᱠᱟᱱ ᱥᱚᱢᱚᱥᱥᱟ ᱠᱚ ᱢᱮᱱᱟᱜᱼᱟ ᱡᱮᱞᱮᱠᱟᱢ ᱢᱮᱱ ᱫᱟᱲᱮᱭᱟᱜᱼᱟ ᱤᱱᱵᱷᱟᱨᱢᱮᱱᱴ ᱥᱮ ᱚᱱᱟ ᱠᱚᱨᱮᱱᱟᱜ ᱟᱰᱮᱯᱟᱥᱮ ᱨᱮᱱᱟᱜ ᱱᱚᱝᱠᱟ ᱟᱛᱳ ᱰᱤᱦᱟᱹᱛ ᱨᱮᱱᱟᱜ ᱢᱤᱫ ᱫᱚ ᱦᱚᱭ ᱦᱤᱸᱥᱤᱫ ᱞᱮᱠᱟᱢ ᱢᱮᱱ ᱫᱟᱲᱮᱭᱟᱜᱼᱟ ᱥᱳᱥᱤᱭᱟᱞ ᱦᱚᱭ ᱦᱤᱥᱤᱫ ᱢᱮᱛᱟᱜ ᱢᱮ ᱟᱫᱚ ᱚᱱᱮ ᱚᱱᱟ ᱫᱚ ᱵᱚᱞᱮ ᱱᱚᱝᱠᱟ ᱯᱟᱲᱦᱟᱜ ᱨᱮᱱᱟᱜ ᱩᱢ ᱚᱱᱠᱟ ᱢᱟᱦᱚᱞ ᱵᱟᱹᱱᱩᱜᱼᱟ ᱡᱟᱦᱟᱸᱭ ᱜᱮ ᱱᱚᱝᱠᱟᱟᱭ ᱨᱤᱭᱟᱹᱣ ᱢᱮᱭᱟ ᱫᱮᱞᱟ ᱯᱷᱩᱴᱵᱚᱞ ᱜᱟᱛᱮ ᱜᱟᱛᱮᱜ ᱠᱚ ᱥᱮ ᱪᱮᱫ ᱮᱢ ᱪᱤᱠᱟ ᱵᱟᱲᱟᱭᱮᱫᱟ ᱟᱹᱣᱲᱤᱜᱮᱢ ᱫᱩᱲᱩᱵ ᱠᱟᱱᱟ ᱥᱮ ᱚᱱᱮ ᱚᱱᱠᱟᱱ ᱠᱩ ᱟᱨ ᱡᱟᱦᱟᱱᱟᱜ ᱚᱱᱠᱟ ᱯᱟᱲᱦᱟᱣ ᱦᱚᱸ ᱵᱟᱢ ᱯᱟᱲᱦᱟᱣ ᱫᱟᱲᱮᱭᱟᱜᱼᱟ ᱦᱟᱸᱜ ᱟᱫᱚ ᱢᱮᱱ ᱫᱚ ᱢᱮᱱ ᱫᱟᱲᱮᱭᱟᱜᱼᱟ ᱵᱚᱞᱮ ᱱᱚᱝᱠᱟ ᱤᱱᱵᱟᱭᱨᱢᱮᱱᱴ ᱥᱮ ᱱᱚᱝᱠᱟ ᱵᱟᱛᱟᱵᱚᱨᱚᱱ ᱠᱚ ᱵᱟᱹᱱᱩᱜᱼᱟ ᱦᱟᱸᱜ ᱟᱨ ᱚᱲᱟᱜ ᱠᱚᱨᱮᱱ ᱦᱚᱸ ᱱᱚᱝᱠᱟ ᱚᱱᱠᱟᱛᱮᱫ ᱠᱟᱹᱴᱤᱡ ᱢᱟᱹᱴᱤᱡ ᱠᱟᱹᱢᱤ ᱠᱚᱭ ᱦᱚᱦᱚ ᱟᱢᱟ ᱥᱮ ᱢᱮᱛᱟᱢᱟ ᱫᱩ ᱢᱮᱨᱚᱢ ᱤᱫᱤ ᱠᱚᱢ᱾
ᱮᱠᱫᱚᱢ ᱮᱠᱫᱚᱢ
ᱠᱟᱹᱢᱤ ᱠᱚ ᱛᱟᱦᱮᱸᱱ ᱜᱮᱭᱟ ᱦᱟᱸᱜ ᱚᱲᱟᱜ ᱠᱚᱨᱮ᱾
ᱦᱮᱸ ᱱᱤᱡᱮ ᱦᱚᱸ ᱚᱱᱠ ᱜᱮᱮ ᱟᱫᱚ ᱦᱮᱸ ᱱᱤᱡᱮ ᱦᱚᱸ ᱚᱱᱟ ᱱᱚᱜᱼᱚᱭ᱾ ᱵᱟᱭᱨᱮ ᱨᱮᱜᱮ ᱢᱮᱱᱟᱜ ᱦᱩᱭ ᱟᱠᱟᱱᱟ ᱟᱫᱚ ᱵᱚᱱ ᱵᱟᱲᱟᱭ ᱜᱮᱭᱟ ᱢᱟᱱᱮ ᱟᱵᱚ ᱫᱚ ᱟᱨ ᱯᱟᱲᱦᱟᱣ ᱫᱚ ᱚᱱᱠᱟ ᱚᱞᱚᱜ ᱪᱤᱠᱤ ᱡᱤᱱᱤᱥ ᱫᱚ ᱵᱟᱝ ᱠᱟᱱᱟ ᱪᱮᱫᱟᱜ ᱵᱟᱝᱢᱟ ᱚᱱᱟᱨᱮ ᱢᱚᱱᱮ ᱞᱟᱜᱟᱣ ᱦᱩᱭᱩᱜᱼᱟ ᱛᱚᱵᱮᱟᱥᱮ ᱯᱟᱲᱦᱟᱜᱼᱟ᱾ ᱟᱢ ᱯᱟᱲᱦᱟᱣ ᱢᱚᱱᱮ ᱞᱟᱜᱟᱣ ᱟᱠᱟᱱ ᱛᱟᱢᱟ᱾ ᱮ ᱵᱟᱹᱵᱩ ᱦᱮᱸ ᱮ ᱵᱟᱹᱵᱩ ᱦᱤᱡᱩᱜ ᱢᱮᱥᱮ ᱚᱱᱟ ᱱᱚᱣᱟ ᱥᱮ ᱚᱱᱟ ᱥᱟᱵ ᱜᱚᱲᱭᱟᱧ ᱢᱮ᱾ ᱮ ᱵᱟᱹᱵᱩ ᱦᱤᱡᱩᱜ ᱢᱮᱥᱮ ᱤᱭᱟᱹ ᱪᱮᱫ ᱦᱮᱡ ᱟᱠᱟᱱᱟ ᱧᱮᱞ ᱜᱚᱫ ᱢᱮᱮ ᱠᱤᱱᱛᱩ ᱟᱢ ᱚᱱᱟ ᱡᱟᱭᱜᱟ ᱨᱮ ᱵᱟᱝ ᱹᱹᱹ ᱛᱟᱦᱮᱸ ᱠᱟᱛᱮᱫ ᱨᱮᱦᱚᱸ ᱜᱟᱱᱚᱜᱼᱟ ᱱᱤᱛᱚᱜ ᱧᱮᱞ ᱡᱮ ᱵᱟᱹᱱᱩᱜ ᱢᱮᱭᱟ ᱠᱤᱱᱛᱩ ᱚᱱᱟ ᱠᱟᱹᱢᱤ ᱴᱷᱤᱠ ᱮᱴᱟᱜ ᱦᱚᱲ ᱠᱚ ᱠᱚᱨᱟᱣᱮᱫᱼᱟ ᱠᱤᱱᱛᱩ ᱟᱢ ᱩᱱ ᱚᱠᱛᱟ ᱨᱮᱫᱚ ᱠᱛᱩ ᱟᱢ ᱜᱮᱠᱚ ᱢᱮᱭᱟ᱾ ᱛᱚ ᱚᱱᱟ ᱢᱤᱫᱴᱮᱱ ᱟᱹᱰᱤ ᱢᱟᱨᱟᱝ ᱟᱵᱚ ᱚᱞᱚᱜ ᱯᱟᱲᱦᱟᱜ ᱨᱮ ᱟᱹᱰᱤ ᱢᱟᱨᱟᱝ ᱜᱮ ᱥᱚᱢᱚᱥᱥᱟ ᱧᱮᱞᱚᱜᱼᱟ ᱟᱨᱠᱤ ᱴᱷᱤᱠ ᱮᱠᱫᱚᱢ ᱟᱨᱠ
ᱦᱮᱸ ᱮᱱᱛᱮ ᱩᱱᱠᱩ ᱜᱚᱼᱵᱟᱵᱟ ᱠᱚᱫᱚ ᱦᱟᱸᱜ ᱱᱚᱣᱟ ᱵᱟᱠᱚ ᱵᱟᱲᱟᱭᱟ ᱵᱚᱞᱮ ᱱᱚᱣᱟ ᱠᱟᱹᱴᱤᱡ ᱢᱟᱴᱤᱡ ᱱᱚᱣᱟ ᱠᱟᱹᱢᱤ ᱠᱚᱢ ᱢᱮᱛᱟ ᱠᱚ ᱨᱮᱦᱚᱸ ᱢᱚᱛᱞᱚᱵ ᱩᱱᱠᱩᱣᱟᱜ ᱯᱟᱲᱦᱟᱜ ᱠᱚ ᱰᱤᱥᱴᱟᱵᱚᱜ ᱛᱟᱹᱹᱹᱹᱹᱹ ᱚᱱᱟ ᱫᱚ ᱦᱟᱜ ᱵᱟᱠᱚ ᱦᱩᱫᱤᱥᱚᱜᱼᱟ ᱩᱱᱠᱩ ᱠᱚ ᱢᱮᱱᱟ ᱱᱚᱜᱼ ᱚᱭ ᱛᱷᱚᱲᱟ ᱜᱟᱱ ᱠᱟᱱ ᱜᱮᱭᱟ ᱦᱟᱸᱜ ᱫᱩ ᱛᱤᱱᱤᱴ ᱨᱮᱱᱟᱜ ᱠᱟᱹᱢᱤ ᱠᱟᱱᱟ ᱟᱨᱦᱚᱸᱭ ᱯᱟᱲᱦᱟᱜᱼᱟ ᱟᱫᱚ ᱱᱚᱣᱟ ᱫᱚ ᱡᱤᱱᱤᱥ ᱛᱚ ᱟᱵᱚ ᱯᱟᱹᱴᱷᱩᱣᱟᱹ ᱠᱚ ᱥᱮ ᱥᱴᱩᱰᱮᱱᱴ ᱠᱚᱵᱚᱱ ᱵᱟᱲᱟᱭᱟ ᱡᱮ ᱡᱟᱦᱟᱸ ᱛᱤᱱᱟᱹᱜ ᱱᱚᱝᱠᱟ ᱯᱟᱲᱦᱟᱜ ᱮᱢ ᱫᱩᱲᱩᱵᱼᱟ᱾ ᱛᱚᱵᱮ ᱫᱩᱲᱩᱵ ᱞᱟᱹᱜᱤᱫ ᱟᱭᱢᱟ ᱚᱱᱠᱟ ᱥᱚᱢᱚᱭ ᱞᱟᱜᱟᱣ ᱟᱢᱟ ᱟᱨᱥ ᱢᱚᱛᱞᱚᱵ ᱢᱚᱱᱮ ᱚᱱᱠᱟ ᱠᱮᱴᱮᱡ ᱦᱩᱭᱩᱜ ᱛᱟᱢᱟ ᱡᱮ ᱱᱤᱛᱚᱜ ᱤᱧ ᱯᱟᱲᱦᱟᱜᱼᱟ᱾ ᱟᱫᱚ ᱚᱱᱮ ᱚᱱᱟ ᱡᱤᱱᱤᱥ ᱠᱟᱱ ᱜᱮᱭᱟ ᱟᱪᱠᱟᱢ ᱫᱩᱲᱩᱵᱼᱟ ᱯᱟᱲᱦᱟᱜ ᱚᱱᱠᱟ ᱫᱚ ᱦᱟᱸᱜ ᱵᱟᱝ
ᱟᱠᱟᱞᱟᱠᱟᱞ ᱟᱫᱚ ᱩᱩᱱᱟᱹᱜ ᱟᱵᱚ ᱫᱚ ᱢᱟᱱᱮ ᱵᱤᱞᱤᱭᱚᱱ ᱥᱴᱩᱰᱮᱱᱴ ᱫᱚ ᱥᱮ ᱯᱟᱹᱴᱷᱩᱣᱟᱹ ᱫᱚ ᱵᱟᱝ ᱠᱟᱱᱟ ᱵᱚᱱ᱾ ᱡᱮ ᱢᱤᱫ ᱜᱷᱟᱹᱲᱤ ᱨᱮᱜᱮ ᱚᱞᱚᱜ ᱯᱟᱲᱦᱟᱜ ᱦᱩᱭᱩᱜ ᱛᱤᱧᱟᱹ᱾ ᱦᱮᱸᱥᱮ ᱪᱮ ᱟᱭᱤᱱᱥᱴᱟᱭᱤᱱ ᱠᱟᱹᱱᱟᱹᱧ᱾ ᱪᱮ ᱤᱭᱟᱹ ᱠᱟᱹᱱᱟᱹᱧ ᱦᱮᱸ ᱥᱮ ᱚᱱᱠᱟᱱ ᱫᱚ ᱵᱟᱝ
ᱨᱚᱵᱴ ᱫᱷᱟᱨᱟ ᱫᱚ ᱵᱟᱝ ᱠᱟᱱᱟ ᱵᱚᱞᱮ ᱛᱩᱨᱛᱚᱢ ᱥᱤᱯᱴᱚᱜᱼᱟ ᱢᱟᱭᱤᱱᱰᱢ ᱥᱤᱯᱷᱴ ᱛᱟᱢᱟ ᱵᱚᱞᱮ ᱱᱚᱰᱮ ᱠᱷᱚᱡ ᱱᱤᱛᱚᱜ ᱤᱧ ᱮᱴᱟᱜ ᱤᱧ ᱹᱹᱹ ᱠᱟᱹᱢᱤ ᱠᱟᱱ ᱛᱟᱦᱮᱱᱟ᱾ ᱛᱩᱨᱟᱹᱛ ᱮᱴᱟᱜ ᱮᱢ ᱠᱟᱹᱢᱤᱭᱟ ᱚᱱᱮ ᱚᱱᱠᱟ ᱫᱚ ᱦᱟᱸᱜ ᱟᱹᱰᱤ ᱠᱚᱢ ᱦᱚᱲ ᱜᱮᱠᱚ ᱚᱱᱠᱟ ᱠᱚᱨᱟᱣ ᱫᱟᱲᱮᱭᱟᱜ ᱠᱚ ᱦᱟᱸᱜ᱾
ᱦᱮᱸ ᱢᱤᱫᱴᱟᱝ ᱧᱮᱞᱟᱠᱟᱱᱟ ᱡᱮ ᱟᱹᱛᱩ ᱫᱤᱥᱚᱢ ᱨᱮ ᱪᱤᱠᱟᱹᱜ ᱠᱟᱱᱟ᱾ ᱢᱟᱱᱮ ᱚᱞᱚᱜ ᱯᱟᱲᱦᱟᱣ ᱢᱟᱠᱚ ᱚᱞᱚᱜ ᱯᱟᱲᱦᱟᱜ ᱠᱟᱱ ᱜᱮᱭᱟ ᱟᱫᱚ ᱟᱹᱛᱩ ᱫᱤᱥᱚᱢ ᱨᱮ ᱚᱞᱚᱜ ᱯᱟᱲᱦᱟᱣ ᱠᱟᱛᱮ ᱚᱱᱟ ᱤᱱᱵᱷᱟᱨᱨᱢᱮᱱᱴ ᱵᱟᱫᱛᱮ ᱢᱟᱱᱮ ᱡᱟᱦᱟᱸ ᱞᱟᱭᱚᱝ ᱨᱮᱱᱟᱜ ᱦᱚᱭ ᱦᱤᱸᱥᱤᱫ ᱵᱟᱫᱽ ᱜᱮ ᱚᱸᱰᱮ ᱡᱟᱦᱟᱸᱞᱮᱠᱟ ᱟᱹᱛᱩ ᱫᱤᱥᱚᱢ ᱨᱮᱱ ᱠᱚᱲᱟ ᱠᱩᱲᱤ ᱚᱸᱰᱮ ᱫᱟᱦᱟ ᱠᱟᱛᱮᱜ ᱠᱚ ᱯᱟᱲᱦᱟᱣ ᱠᱤ ᱥᱚᱢᱵᱷᱚᱵᱚᱜᱼᱟ ᱥᱮ ᱪᱮᱫᱞᱮᱠᱟ ᱚᱱᱟ ᱞᱟᱭᱚᱝ ᱵᱟᱫᱛᱮ ᱮᱴᱟᱜ ᱠᱤᱪᱷᱩ ᱮᱴᱟᱜ ᱦᱚᱲ ᱴᱷᱮᱱ ᱠᱷᱚᱱ ᱚᱱᱠᱟ᱾ ᱟᱹᱰᱤ ᱵᱟᱹᱲᱤᱡ ᱧᱟᱢ ᱦᱟᱱᱟᱜ ᱚᱱᱠᱟ ᱚᱱᱠᱟᱱᱟᱜ᱾
ᱦᱮᱸ ᱡᱩᱫᱤ ᱱᱚᱝᱠᱟ ᱠᱚ ᱠᱳᱥᱤᱥ ᱞᱮᱠᱷᱟᱡ ᱥᱮᱠᱚ ᱠᱩᱨᱩᱢᱩᱴᱩ ᱞᱮᱠᱷᱟᱡ ᱫᱚ ᱦᱩᱭ ᱫᱚ ᱜᱟᱱᱚᱜ ᱜᱮᱭᱟ ᱦᱟᱸᱜ ᱮᱱᱛᱮᱫ ᱡᱩᱫᱤ ᱡᱚᱛᱚ ᱱᱚᱝᱠᱟ ᱯᱟᱲᱦᱟᱜ ᱨᱮᱱᱟᱜ ᱠᱚ ᱪᱮᱥᱴᱟ ᱞᱮᱠᱷᱟᱡ ᱟᱨ ᱡᱟᱦᱟᱱᱟᱜ ᱢᱤᱫᱴᱮᱱ ᱟᱛᱩ ᱨᱮ ᱢᱤᱫᱴᱮᱱ ᱞᱟᱭᱵᱨᱮᱨᱤ ᱞᱮᱠᱟ ᱥᱮ ᱚᱱᱠᱟᱱ ᱡᱤᱱᱤᱥ ᱠᱚ ᱵᱮᱱᱟᱣ ᱞᱮᱠᱷᱟᱡ
ᱮᱠᱟᱞᱮᱠᱟ
ᱡᱷᱤ ᱦᱚᱛᱮᱛᱮ ᱥᱮ ᱟᱛᱩ ᱦᱚᱲ ᱦᱚᱛᱮᱛᱮ ᱡᱮᱢᱚᱱ ᱢᱤᱫᱴᱮᱱ ᱡᱟᱭᱜᱟ ᱨᱮ ᱫᱩᱲᱩᱵ ᱠᱟᱛᱮ ᱹᱹᱹᱹ ᱡᱚᱛᱚ ᱦᱚᱲ ᱠᱚ ᱯᱟᱲᱦᱟᱜᱼᱟ ᱚᱱᱟ ᱡᱟᱭᱜᱟ ᱨᱮ ᱟᱨ ᱢᱟᱱᱮ ᱡᱚᱛᱚ ᱦᱚᱲᱮᱢ ᱯᱟᱲᱦᱟᱜ ᱠᱷᱟᱱ ᱫᱚ ᱩᱱᱹᱹᱹ ᱠᱚ ᱢᱚᱱᱮ ᱞᱟᱜᱟᱣ ᱛᱟᱠᱚᱣᱟ ᱟᱫᱚ ᱚᱱᱮ ᱚᱱᱠᱟ ᱥᱚᱸᱜᱮ ᱠᱚ ᱧᱟᱢ ᱞᱮᱱᱠᱷᱟᱱ ᱫᱚᱢ ᱯᱟᱲᱦᱟᱣ ᱫᱟᱲᱮᱜ ᱜᱮᱭᱟ ᱦᱟᱸᱜ ᱡᱚᱛᱚ ᱟᱫᱚ ᱡᱩᱫᱤ ᱟᱢᱨᱮᱱ ᱥᱚᱸᱜᱮ ᱮᱴᱟᱜ ᱮ ᱜᱟᱛᱮᱜᱼᱟ ᱯᱷᱩᱴᱵᱚᱞᱮ ᱜᱟᱛᱮᱜᱼᱟ ᱟᱫᱚ ᱟᱢ ᱦᱚᱸ ᱚᱱᱟ ᱥᱟᱱᱟ ᱢᱮᱮᱭᱟ ᱵᱚᱞᱮ ᱦᱟᱹᱱᱠᱩ ᱢᱟᱠᱚ ᱜᱟᱛᱮᱹᱹᱹᱹ ᱜᱟᱹᱛᱤᱜ ᱠᱟᱱ ᱤᱧ ᱜᱮ ᱱᱚᱰᱮ ᱢᱤᱱᱟᱹᱧᱟ ᱚᱱᱮ ᱚᱱᱟ ᱠᱚᱸ ᱢᱤᱫᱴᱮᱱ ᱡᱤᱱᱤᱥ ᱠᱟᱱᱟ ᱦᱟᱸᱜ ᱟᱡ ᱛᱮᱜᱮᱢ ᱚᱨᱚᱜᱼᱟ᱾ ᱛᱮᱢ ᱪᱟᱞᱟᱜᱼᱟ᱾
ᱱᱚᱣᱟ ᱫᱚ ᱥᱟᱵᱷᱟᱵᱤᱠ ᱠᱟᱱᱟ ᱛᱮᱦᱤᱧ ᱦᱚᱭᱛᱳ ᱵᱟᱢ ᱟᱸᱡᱚᱢ ᱞᱮᱫᱟ ᱜᱟᱯᱟ ᱦᱚᱭᱛᱳ ᱵᱟᱢ ᱟᱸᱡᱚᱢ ᱢᱮᱭᱟᱝ ᱫᱚ ᱴᱷᱤᱠ ᱜᱮᱢ ᱪᱟᱞᱟᱜ ᱜᱮᱭᱟ
ᱮᱠᱟᱞᱮᱠᱟ ᱦᱮᱸ ᱚᱱᱮ ᱚᱱᱟ ᱠᱟᱱ ᱜᱮᱭᱟ ᱵᱚᱞᱮ ᱢᱤᱫ ᱵᱟᱨ ᱫᱤᱱ ᱫᱚᱢ ᱤᱭᱟᱹ ᱫᱟᱲᱮᱜ ᱜᱮᱭᱟᱢ ᱢᱮᱛᱟ ᱠᱚᱣᱟᱜ ᱟᱪᱪᱷᱟ ᱛᱮᱦᱮᱧ ᱫᱚ ᱵᱟᱝ ᱟᱪᱪᱷᱟ ᱛᱮᱦᱮᱧ ᱜᱟᱯᱟ ᱫᱚ ᱵᱟᱝ ᱚᱱᱠᱟ ᱠᱟᱛᱮ ᱢᱤᱫ ᱵᱟᱨ ᱫᱤᱱᱮᱢ ᱪᱟᱞᱟᱣ ᱞᱮᱱᱠᱷᱟᱱ ᱜᱮ ᱟᱨᱦᱚᱸ ᱚᱱᱟ ᱨᱮ ᱨᱟᱹᱥᱠᱟᱹ ᱢᱟᱱᱮ ᱚᱱᱛᱮ ᱜᱮ ᱪᱟᱞᱟᱜ ᱛᱟᱢᱟ᱾
ᱦᱩᱸ ᱟᱪᱟᱜ
ᱩᱸ ᱚᱱᱛᱮᱢ ᱵᱚᱞᱮᱢ ᱢᱮᱱᱟ ᱵᱚᱞᱮ ᱟᱪᱪᱷᱟ ᱱᱚᱜ- ᱱᱤᱭᱟᱹ ᱡᱤᱱᱤᱥ ᱠᱩ ᱪᱤᱠᱟ ᱦᱚᱸ ᱞᱟᱹᱠᱛᱤ ᱠᱟᱱ ᱜᱮᱭᱟ ᱚᱱᱟ ᱠᱚ ᱟᱨᱦᱚᱢ ᱦᱩᱫᱤᱥᱟ ᱦᱟᱸᱜ᱾
ᱦᱚᱸ ᱟᱨ ᱟᱨ ᱟᱨ ᱢᱤᱫᱴᱟᱝ ᱡᱤᱱᱤᱥ ᱧᱮᱞ ᱟᱠᱟᱱᱟ ᱡᱮ ᱟᱹᱛᱩ ᱫᱤᱥᱚᱢ ᱨᱮ ᱛᱟᱦᱮᱸ ᱠᱟᱛᱮᱫ ᱢᱟᱱᱮ ᱚᱱᱟ ᱢᱤᱫᱴᱟᱱ ᱦᱤᱥᱟᱹ ᱥᱩᱭᱟᱹ ᱡᱤᱱᱤᱥᱴᱟᱜ ᱠᱤᱻ ᱵᱚᱞᱛᱮᱢ ᱟᱸᱡᱚᱢ ᱠᱟᱜᱼᱟ ᱚᱱᱠᱟ?
ᱦᱮᱸ ᱦᱮᱸ ᱦᱮᱸ ᱦᱮᱸ ᱱᱚᱜ-ᱚ ᱱᱤᱭᱟᱹ ᱦᱚᱧ ᱟᱸᱡᱚᱢ ᱵᱟᱲᱟ ᱟᱠᱟᱫ ᱜᱮᱭᱟ ᱟᱫᱚ ᱤᱧ ᱛᱩᱞᱩᱡ ᱫᱚ ᱱᱚᱝᱠᱟ ᱫᱚ ᱵᱟᱹᱧ ᱧᱮᱞ ᱵᱟᱲᱟᱣ ᱟᱠᱟᱫᱟ ᱦᱟᱸ-ᱜ ᱟᱫᱚ ᱤᱧ ᱨᱮᱱ ᱥᱚᱸᱜᱮ ᱠᱚ ᱥᱮ ᱚᱱᱠᱟᱱ ᱦᱚᱲ ᱠᱚᱧ ᱧᱮᱞ ᱵᱟᱲᱟᱣ ᱟᱠᱟᱫ ᱠᱚᱣᱟ ᱚᱠᱚᱭ ᱫᱚᱠᱚ ᱞᱟᱹᱭ ᱵᱟᱲᱟᱣ ᱟᱠᱟᱫᱤᱸᱧᱟ ᱢᱤᱫᱴᱮᱱ ᱡᱤᱱᱤᱥ ᱵᱚᱞᱮ ᱡᱟᱦᱟᱱᱟᱜ ᱜᱮᱢ ᱪᱤᱠᱟᱭᱟ ᱟᱫᱚ ᱡᱟᱦᱟᱸᱭ ᱱᱚᱝᱠᱟ ᱦᱤᱝᱥᱟᱹ ᱞᱮᱠᱟ ᱥᱮ ᱢᱤᱫᱴᱮᱱ ᱡᱟᱹᱫᱩ ᱴᱚᱱᱟᱢ ᱢᱮᱱ ᱫᱟᱲᱮᱭᱟᱜ-ᱟ᱾ ᱚᱱᱠᱟ ᱫᱷᱟᱨᱟ ᱠᱚ ᱠᱚᱨᱟᱣᱟ ᱛᱚ ᱱᱚᱣᱟ ᱫᱚ ᱛᱤᱱᱟᱹᱜ ᱥᱟᱹᱨᱤᱭᱟ ᱵᱟᱝ ᱥᱟᱹᱨᱤᱭᱟ ᱤᱧᱟᱹᱜ ᱢᱮᱫ ᱛᱮᱫ ᱫᱚ ᱦᱟᱸᱜ ᱵᱟᱹᱧ ᱧᱮᱞ ᱟᱠᱟᱫ ᱛᱮ ᱟᱫᱚ ᱨᱚᱲ ᱠᱚᱨᱮᱧ ᱟᱸᱡᱚᱢ ᱵᱟᱲᱟᱣ ᱟᱠᱟᱫ ᱛᱮᱜᱮ ᱯᱟᱥᱮᱫ ᱫᱚ
ᱦᱮᱸ ᱟᱫᱚ ᱟᱫᱚ ᱚᱱᱟ ᱫᱚ ᱩᱱᱨᱮᱜᱮ ᱦᱮᱸ ᱦᱮᱸ ᱚᱱᱠᱟ ᱠᱤᱪᱷᱩ ᱟᱸᱡᱚᱢ ᱦᱩᱭ ᱠᱟᱱᱟ ᱠᱤᱪᱷᱩ ᱡᱤᱱᱤᱥ ᱫᱚ ᱵᱟᱝ ᱧᱮᱞᱚᱜ-ᱟ ᱠᱤᱱᱛᱩ ᱦᱩᱭᱩᱜ-ᱟ ᱢᱟᱱᱮ ᱪᱮᱫᱟᱜ ᱤᱧ ᱞᱟᱹᱭᱟ ᱟᱵᱚᱣᱟᱜ ᱨᱮᱦᱚᱸ ᱚᱱᱟ ᱢᱤᱫᱴᱟᱝ ᱯᱟᱹᱛᱭᱟᱹᱣ ᱢᱮᱱᱟᱜ ᱚᱱᱟ ᱪᱮᱫᱟᱜ ᱤᱧ ᱞᱟᱹᱭᱟ ᱟᱵᱚ ᱡᱩᱫᱤ ᱵᱚᱱ ᱧᱮᱞᱟ ᱵᱚᱸᱜᱟ ᱵᱩᱨᱩ ᱠᱷᱮᱛᱨᱮ ᱵᱚᱸᱜᱟ ᱵᱩᱨᱩ ᱨᱮᱱᱟᱜ ᱠᱟᱛᱷᱟᱧ ᱞᱟᱹᱭᱟ ᱟᱵᱚ ᱵᱚᱱ ᱧᱮᱞ ᱠᱟᱫ ᱥᱮ ᱵᱚᱸᱜᱟ ᱵᱩᱨᱩ ᱱᱚᱸᱰᱮ ᱡᱟᱦᱟᱸ ᱨᱚᱲᱮᱟᱭ ᱧᱮᱞ ᱢᱮ ᱦᱟᱸᱰᱮ ᱡᱟᱦᱟᱱᱟᱜ ᱵᱟᱝ ᱡᱟᱸᱦᱟᱸ ᱪᱷᱤᱠᱚᱜ ᱠᱟᱱᱟᱭ᱾ ᱵᱮᱥᱚᱜ ᱠᱟᱱᱟ ᱚᱱᱠᱟ ᱚᱱᱠᱟ ᱵᱚᱱ ᱧᱮᱞ ᱟᱠᱟᱫ ᱜᱮᱭᱟ ᱥᱮ ᱠᱟᱨᱚᱱ ᱟᱵᱚ ᱟᱵ ᱟᱵᱚ ᱡᱩᱫᱤ ᱚᱞᱚᱜ ᱯᱟᱲᱦᱟᱣ ᱵᱳᱭᱜᱟᱱᱤᱠ ᱠᱷᱮᱛᱨᱮ ᱡᱩᱫᱤ ᱵᱚ ᱧᱮᱞᱟ ᱛᱟᱦᱚᱞᱮ ᱚᱱᱟ ᱦᱟᱸᱜ ᱫᱚ ᱠᱩᱢᱚᱛᱤ ᱱᱚᱣᱟ ᱨᱮᱱᱟᱜ ᱡᱩᱠ ᱛᱤᱥᱮ ᱯᱨᱚᱢᱟᱱ ᱵᱟᱹᱱᱩᱜᱼᱟ ᱟᱨ ᱚᱱᱟ ᱦᱮᱸ ᱦᱮᱸ ᱚᱱᱟ ᱞᱮᱠᱟ ᱛᱮᱫᱚ ᱩᱱᱤ ᱫᱚ ᱵᱟᱭ ᱮᱠᱥᱮᱯᱴᱟ ᱦᱮᱸᱥᱮ ᱠᱤᱱᱛᱩ ᱟᱵᱚ ᱥᱟᱬᱮᱥᱤᱭᱟᱹ ᱵᱟᱫ ᱠᱟᱛᱮ ᱨᱮᱦᱚᱸ ᱡᱩᱫᱤ ᱟᱵᱚ ᱵᱚᱱ ᱢᱚᱱᱮᱭᱟ ᱡᱮ ᱚᱸᱭ ᱟᱵᱚᱣᱟᱜ ᱥᱟᱶᱛᱟ ᱨᱮ ᱱᱚᱣᱟ ᱧᱮᱞ ᱠᱟᱱᱟ ᱟᱨ ᱱᱚᱣᱟ ᱫᱚ ᱟᱵᱚ ᱵᱚᱱ ᱢᱟᱱᱟᱣ ᱢᱟᱱᱟᱣ ᱵᱟᱢ ᱢᱟᱱᱟᱣ ᱠᱤᱱᱛᱩ ᱢᱟᱱᱟᱣ ᱞᱟᱜᱟᱜ-ᱟ᱾
ᱮᱠᱟᱞ ᱮᱠᱟᱞ
ᱚᱱᱠᱟ ᱞᱮᱠᱟᱛᱮ ᱡᱟᱦᱟᱸ ᱞᱮᱠᱟ ᱡᱟᱦᱟᱸᱞᱮᱠᱟ ᱧᱮᱞ ᱦᱩᱭ ᱠᱟᱱᱟ ᱡᱮ ᱚᱱᱠᱟ ᱯᱟᱹᱴᱷᱩᱣᱟᱹ ᱠᱚ ᱞᱟᱹᱭ ᱜᱮᱭᱟ ᱡᱮ ᱤᱧ ᱚᱱᱠᱟᱧ ᱚᱞᱚᱜ ᱯᱟᱲᱦᱟᱜ ᱠᱟᱱᱟ ᱟᱸ ᱟᱰᱮ ᱯᱟᱥᱮ ᱨᱮᱱ ᱦᱚᱲ ᱠᱚ ᱩᱱᱠᱩ ᱡᱟᱦᱟᱸᱭ ᱨᱮᱱ ᱚᱠᱚᱭ ᱚᱱᱠᱟ ᱠᱚ ᱨᱟᱹᱜᱤᱜ-ᱟ ᱞᱟᱹᱭ ᱤᱧ ᱡᱟᱦᱟᱸᱭ ᱨᱮᱱ ᱜᱤᱫᱽᱨᱟᱹ ᱵᱟᱝᱠᱚ ᱚᱞᱚᱜ ᱯᱟᱲᱦᱟᱜ ᱠᱟᱱ ᱛᱟᱠᱚᱣᱟ ᱩᱱᱠᱩ ᱜᱮ ᱮᱠᱢᱟᱛᱨᱚ ᱠᱚ ᱨᱟᱹᱜᱤᱜ-ᱟ ᱚᱦ ᱩᱱᱤ ᱯᱷᱟᱱᱱᱟᱭᱤᱡ ᱜᱤᱫᱽᱨᱟᱹ ᱫᱚ ᱯᱟᱲᱦᱟᱜ ᱠᱟᱱᱟ ᱩᱱᱟᱹᱜ ᱴᱟ ᱟᱨ ᱟᱞᱮᱨᱮᱱ ᱜᱤᱫᱽᱨᱟᱹ ᱫᱚ ᱵᱟᱠᱚ ᱯᱟᱲᱦᱟᱣ ᱞᱮᱱᱟ ᱵᱟᱝ ᱵᱟᱝ ᱩᱱᱤ ᱵᱟᱝ ᱯᱟᱲᱦᱟᱜ ᱜᱟᱱᱚᱜᱼᱟ᱾ ᱚᱰᱟ ᱚᱰᱤᱧ ᱩᱭᱦᱟᱹᱨ ᱠᱷᱚᱱᱟᱜ ᱛᱟᱦᱮᱱᱟ ᱱᱚᱣᱟ ᱫᱚ ᱟᱸᱡᱚᱢ ᱵᱟᱲᱟ ᱦᱩᱭ ᱟᱠᱟᱱᱟ ᱜᱟᱛᱮ ᱠᱚᱛᱮᱱ ᱤᱧ ᱦᱚᱸ ᱟᱸᱡᱚᱢ ᱠᱟᱜ-ᱟ ᱜᱤᱭᱤᱞ ᱛᱚ ᱚᱱᱟ ᱜᱮᱠᱚ ᱞᱟᱹᱭ ᱜᱮᱭᱟ ᱮᱴᱠᱮᱴᱚᱬᱮ ᱫᱚ ᱟᱨᱠᱤ ᱟᱫᱚ ᱞᱟᱹᱭ ᱟᱠᱚ ᱚᱱᱠᱟ ᱮᱴᱠᱮᱴᱚᱬᱮ
ᱦᱩᱸ ᱦᱩᱸ ᱢᱮᱱᱫᱟᱲᱮᱭᱟᱢ ᱟᱵᱚ ᱱᱚᱣᱟ ᱟᱵᱩᱣᱟᱜ ᱥᱟᱱᱛᱟᱞ ᱥᱚᱢᱟᱡᱽ ᱥᱮ ᱥᱟᱱᱛᱟᱞ ᱱᱚᱣᱟ ᱥᱟᱶ ᱛᱟ ᱠᱟᱱ ᱛᱟᱵᱚᱱᱟ ᱦᱟᱸᱜ ᱱᱚᱣᱟ ᱨᱮ ᱢᱤᱫᱴᱟᱝ ᱱᱚᱣᱟᱜᱮ ᱟᱹᱰᱤ ᱢᱟᱨᱟᱝ ᱡᱤᱱᱤᱥ ᱠᱟᱱᱟ ᱢᱟᱱᱮ ᱟᱵᱚ ᱫᱚ ᱛᱚᱵ ᱟᱵᱚᱨᱮᱱ ᱦᱚᱲ ᱠᱚ ᱩᱱᱠᱩ ᱫᱚ ᱵᱚᱞᱮ ᱱᱤᱭᱟᱹ ᱫᱚ ᱵᱟᱠᱚ ᱢᱮᱱᱟ ᱵᱚᱞᱮ ᱩᱱᱤ ᱞᱟᱹᱴᱩᱜ ᱠᱟᱱᱟ ᱥᱮ ᱢᱟᱨᱟᱝ ᱦᱚᱲᱮ ᱵᱮᱱᱟᱜ ᱠᱟᱱᱟ ᱛᱚᱵᱮ ᱤᱧᱦᱚᱸ ᱩᱱᱤ ᱞᱮᱠᱟᱧ ᱵᱮᱱᱟᱜ ᱚᱱᱟ ᱫᱚ ᱵᱟᱭ ᱦᱩᱫᱤᱥᱟᱦᱟᱸᱜ ᱩᱱᱤ ᱦᱩᱫᱤᱥᱟ ᱵᱚᱞᱮ ᱩᱱᱤ ᱞᱟᱹᱴᱩᱜ ᱠᱟᱱᱟ ᱛᱚᱵᱮᱹᱧ ᱚᱨ ᱠᱟᱹᱴᱤᱡᱮᱭᱟ ᱤᱧ ᱥᱚᱢᱟᱱᱮᱭᱤᱭᱟᱹᱧ ᱚᱱᱮ ᱚᱱᱠᱟ ᱵᱚᱞᱮ ᱠᱚ ᱦᱩᱫᱤᱥᱟ ᱚᱱᱮ ᱚᱱᱟᱫᱚ ᱟᱹᱰᱤ ᱵᱟᱹᱲᱤᱡ ᱡᱤᱱᱤᱥ ᱠᱟᱱᱟ ᱦᱟᱸᱜ ᱟᱨ ᱱᱚᱣᱟ ᱟᱭᱢᱟ ᱦᱚᱲ ᱱᱚᱝᱠᱟᱧ ᱧᱮᱞ ᱵᱟᱲᱟ ᱠᱟᱜ ᱠᱚᱣᱟ ᱡᱟᱦᱟᱱᱟᱜ ᱨᱮᱜᱮ ᱡᱟᱦᱟᱸᱭ ᱢᱚᱛᱞᱚᱵ ᱚᱲᱟᱜ ᱠᱚᱭ ᱵᱮᱱᱟᱣ ᱠᱮᱫᱟ ᱛᱚᱵᱮ ᱚᱱᱠᱟ ᱮᱴᱠᱮᱴᱚᱬᱮ ᱠᱚ ᱨᱟᱠᱟᱵ ᱮᱭᱟ ᱥᱮ ᱪᱮᱫ
ᱦᱩᱸ ᱦᱩᱸ ᱟᱫᱚ ᱡᱩᱫᱤ ᱵᱚᱱ ᱧᱮᱞᱟ ᱦᱮᱸ ᱮᱴᱟᱜ ᱜᱟᱛᱟᱠ ᱨᱤᱱ ᱧᱮᱞ ᱠᱚᱣᱟ ᱵᱚᱱ ᱫᱤᱠᱩ ᱫᱚ ᱪᱮᱫ ᱠᱚ ᱞᱟᱹᱭᱟ ᱳ ᱵᱟᱵᱟ ᱛᱮᱦᱮᱧ ᱫᱚ ᱱᱩᱭ ᱵᱟᱨ ᱛᱟᱞᱟ ᱚᱲᱟᱜ ᱮ ᱴᱷᱩᱠᱟᱹᱣ ᱟᱠᱟᱫᱟᱭ᱾ ᱤᱧ ᱢᱚᱬᱮ ᱵᱚᱪᱷᱚᱨ ᱯᱚᱨᱮ ᱦᱮᱸ ᱮᱠ ᱛᱟᱞᱟ ᱚᱲᱟᱜ ᱤᱧ ᱢᱟᱨᱟᱣᱟ ᱟᱵᱚ ᱫᱚ ᱚᱱᱠᱟ ᱫᱚ ᱵᱟᱝ ᱚᱱᱟ ᱡᱤᱱᱤᱥ ᱴᱟᱜ ᱵᱟᱹᱱᱩᱜᱼᱟ ᱩᱱᱤ ᱱᱚᱝᱠᱟ ᱠᱟᱫᱟᱭ ᱩᱱᱤ ᱟᱫᱚ ᱟᱞᱚᱢ ᱨᱟᱠᱟᱵ ᱪᱚᱣᱟᱭᱟ ᱠᱟᱴᱠᱚᱢ ᱞᱮᱠᱟ ᱵᱚᱱ ᱜᱚᱦᱚᱲ ᱟᱲᱜᱳᱭ ᱭᱟ ᱚᱱᱠᱟ ᱢᱤᱫᱴᱟᱝ ᱢᱟᱭᱤᱱᱰᱥᱮᱴ ᱛᱮᱭᱟᱨᱚᱜ ᱛᱟᱠᱚᱣᱟ ᱛᱚ ᱟᱨᱦᱚᱸ ᱚᱱᱠᱟ ᱡᱚᱠᱷᱚᱱ ᱛᱮᱭᱟᱨᱚᱜᱼᱟ ᱟᱛᱩ ᱨᱮ ᱱᱚᱝᱠᱟ ᱟ ᱟᱹᱨᱩ ᱯᱷᱮᱨᱟᱣ ᱵᱟᱝ ᱦᱩᱭᱩᱜᱼᱟ ᱟᱛᱩ ᱨᱮ ᱰᱮᱵᱷᱞᱚᱯ ᱵᱟᱝ ᱦᱩᱭᱩᱜᱼᱟ ᱱᱚᱣᱟ ᱫᱚ ᱵᱟᱝ ᱦᱩᱭᱩᱜᱼᱟ ᱚᱠᱚᱭ ᱠᱷᱟᱹᱛᱤᱨ ᱚᱱᱠᱟ ᱢᱩᱨᱠᱷᱚ ᱦᱚᱲ ᱠᱷᱟᱹᱛᱤᱨ
ᱮᱠᱟᱞ ᱮᱠᱟᱞ ᱦᱮᱸ ᱱᱚᱜᱼᱚ ᱱᱤᱭᱟᱹ ᱟᱵᱚ ᱥᱚᱢᱟᱡᱽ ᱨᱮ ᱢᱤᱫᱴᱮᱱ ᱟᱹᱰᱤ ᱵᱟᱹᱲᱤᱡ
ᱜᱚᱢᱠᱮ ᱮᱱᱟᱱ ᱡᱟᱦᱟᱸᱟᱢ ᱞᱟᱹᱭ ᱠᱮᱜᱼᱟ ᱮᱱᱟᱝ ᱡᱟᱦᱟᱸᱢ ᱞᱟᱹᱭ ᱠᱮᱫᱼᱟ ᱡᱮ ᱤᱭᱟᱹ ᱟᱛᱳ ᱢᱚᱬᱮ ᱦᱚᱲ ᱦᱟᱛᱮᱜ ᱢᱟᱺᱡᱷᱤ ᱟᱛᱮᱜ ᱡᱩᱫᱤ ᱚᱱᱟ ᱞᱟᱭᱵᱨᱮᱨᱤ ᱨᱮᱱᱟᱜ ᱠᱷᱩᱞᱟᱹᱣ ᱨᱮᱱᱟᱜ ᱵᱮᱵᱚᱥᱛᱷᱟ ᱱᱚᱣᱟ ᱫᱚ ᱟᱹᱰᱤ ᱱᱟᱯᱟᱭ ᱡᱩᱫᱤ ᱱᱚᱝᱠᱟᱼᱼ ᱚᱱᱠᱟᱱᱟᱜ ᱢᱤᱫᱴᱟᱝ ᱟᱛᱳ ᱨᱮ ᱧᱮᱞᱚᱜ ᱟ ᱥᱮ ᱛᱟᱦᱟᱞᱮ ᱠᱳᱱᱳ ᱫᱤᱱ ᱚᱱᱠᱟ ᱦᱤᱥᱟᱹ ᱥᱩᱭᱟᱹ ᱵᱟᱝ ᱛᱟᱦᱮᱱᱟ ᱪᱮᱫᱟᱜ ᱵᱟᱝ ᱛᱟᱦᱮᱱᱟ ᱟᱫᱚ ᱡᱚᱛᱚ ᱚᱞᱚᱜ ᱯᱟᱲᱦᱟᱜ ᱨᱮᱠᱚ ᱵᱮᱥᱛᱚᱜᱼᱟ ᱥᱮ ᱛᱟᱦᱞᱮ ᱚᱞᱚᱜ ᱯᱟᱲᱦᱟᱣ ᱱᱟᱜ ᱚᱱᱟ ᱢᱟᱹᱱ ᱢᱚᱨᱡᱟᱫᱟ ᱠᱚ ᱵᱩᱡᱷᱟᱹᱣ ᱧᱟᱢᱟ ᱵᱟᱝ ᱚᱞᱚᱜ ᱯᱟᱲᱦᱟᱣ ᱞᱮᱠᱷᱟᱱ ᱥᱟᱹᱨᱤᱜᱮ ᱢᱟᱱᱮ ᱥᱩᱫᱷᱩ ᱡᱮ ᱪᱟᱹᱠᱨᱤ ᱠᱷᱮᱛᱨᱮ ᱵᱚᱱ ᱚᱞᱚᱜ ᱯᱟᱲᱦᱟᱜ ᱚᱱᱟ ᱫᱚ ᱵᱟᱝ ᱵᱩᱫ ᱟᱹᱠᱤᱞᱮᱢ ᱧᱟᱢᱟ ᱚᱸᱰᱮ ᱠᱷᱚᱱᱟᱜ ᱟᱹᱰᱤ ᱠᱤᱪᱷᱩ ᱱᱚᱞᱮᱡᱽ ᱮᱢ ᱧᱟᱢᱟ ᱟᱢᱟᱜ ᱨᱚᱲ ᱟᱢᱟᱜ ᱟᱜ ᱠᱟᱛᱷᱟ ᱢᱟᱱᱮ ᱟᱞᱟᱫᱟ ᱨᱚᱠᱚᱢ ᱞᱮᱵᱮᱞ ᱨᱮ ᱦᱤᱡᱩᱜᱼᱟ ᱵᱟᱝ ᱚᱞᱚᱜ ᱯᱟᱲᱦᱟᱜ ᱨᱮᱱᱟᱜ ᱩᱱᱟᱹᱜ ᱫᱟᱲᱮ ᱠᱟᱱᱟ
ᱦᱩᱸ ᱦᱩᱸ ᱢᱮᱱ ᱫᱟᱲᱟᱢ ᱟᱵᱚᱞ ᱟᱵᱚᱣᱟᱜ ᱱᱚᱣᱟ ᱥᱟᱱᱛᱟᱞ ᱥᱟᱶᱛᱟ ᱨᱮᱱ ᱦᱚᱲᱟᱜ ᱢᱟᱱᱮ ᱟᱹᱰᱤ ᱠᱷᱟᱴᱚ ᱦᱩᱫᱤᱥ ᱢᱮᱱᱟᱜ ᱛᱟᱠᱚᱣᱟ ᱟᱹᱰᱤ ᱠᱚᱢ ᱦᱚᱲ ᱱᱚᱝᱠᱟ ᱢᱮᱱᱟᱜ ᱠᱚᱣᱟ ᱵᱚᱞᱮ ᱚᱠᱚᱭ ᱫᱚ ᱟᱹᱰᱤ ᱢᱚᱛᱞᱚᱵ ᱡᱮᱞᱮᱧ ᱦᱩᱫᱤᱥ ᱢᱮᱱᱟᱜ ᱛᱟᱭ ᱵᱚᱞᱮ ᱯᱟᱲᱦᱟᱣ ᱞᱮᱱᱠᱷᱟᱱᱡ ᱪᱮᱫ ᱪᱤᱠᱟᱹᱜᱼᱟ ᱪᱮᱫ ᱵᱚᱞᱮ ᱵᱷᱟᱜᱮ ᱠᱟᱹᱢᱤ ᱠᱟᱱᱟ ᱚᱱᱟ ᱠᱚ ᱵᱚᱞᱮ ᱟᱹᱰᱤ ᱠᱚᱢ ᱢᱮᱱᱟᱜ ᱠᱚᱣᱟ ᱚᱱᱠᱟᱱ ᱦᱚᱲ ᱠᱚ
ᱮᱠᱟᱞ ᱮᱠᱟᱞ
ᱦᱩᱸ ᱦᱩᱸ ᱟᱫᱚ ᱱᱚᱠᱚᱭ ᱠᱚ ᱟᱵᱚ ᱡᱩᱣᱟᱹᱱ ᱠᱚ ᱠᱟᱱᱟᱵᱚᱱ ᱥᱮ ᱯᱟᱲᱦᱟᱣ ᱥᱮᱪᱮᱫ ᱦᱚᱲ ᱠᱟᱱᱟ ᱵᱚᱱ ᱩᱱᱠᱩ ᱜᱮ ᱢᱤᱫᱴᱟᱹᱝ ᱱᱚᱝᱠᱟ ᱡᱟᱦᱱᱟᱜ ᱮᱣᱮᱨᱱᱮᱥ ᱱᱚᱝᱠᱟ ᱮᱦᱚᱵ ᱦᱩᱭᱩᱜ ᱛᱟᱵᱚᱱᱟ ᱦᱟᱸᱜ ᱛᱚᱵᱮ ᱮᱱᱮ ᱜᱮ ᱡᱟᱦᱟᱱᱟᱜ ᱱᱚᱝᱠᱟ ᱵᱚᱱ ᱪᱮᱠᱟ ᱫᱟᱲᱮᱭᱟᱜᱼᱟ ᱮᱱᱛᱮᱜ ᱚᱠᱚᱭ ᱦᱚᱲ ᱚᱲᱟᱜ ᱠᱚᱨᱮ ᱢᱮᱱᱟᱜ ᱠᱚ ᱩᱱᱠᱩ ᱢᱟ ᱦᱟᱸᱜ ᱡᱟᱦᱟᱱᱟᱜ ᱚᱱᱠᱟ ᱵᱟᱹᱱᱩᱜ ᱛᱟᱠᱚ ᱢᱚᱛᱞᱚᱵ
ᱦᱩᱫᱤᱥ ᱜᱮ ᱵᱟᱹᱱᱩᱜ ᱛᱟᱠᱚᱣᱟ ᱦᱟᱸᱜ ᱟᱫᱚ ᱪᱮᱫ ᱞᱮᱠᱟ ᱠᱚ ᱪᱤᱠᱟᱹᱭᱟ ᱩᱱᱠᱩ ᱫᱚ ᱟᱫᱚ ᱚᱱᱮ ᱚᱱᱟ ᱱᱚᱣᱟ ᱯᱟᱲᱦᱟᱜ ᱵᱟᱝ ᱠᱷᱟᱹᱛᱤᱨ ᱛᱮᱜᱮ ᱦᱟᱸᱜ ᱱᱚᱣᱟ ᱱᱤᱛᱚᱜ ᱟᱵᱚᱣᱟᱜ ᱥᱚᱢᱟᱡᱽ ᱨᱮ ᱚᱠᱟᱴᱟᱜ ᱵᱚᱱ ᱧᱮᱞᱮᱫ ᱠᱟᱱ ᱦᱟᱸᱜ ᱦᱟᱺᱰᱤ ᱯᱟᱹᱣᱨᱟᱹ ᱛᱮ ᱮᱠ ᱮᱠᱟᱞ ᱛᱯᱚᱨᱮ ᱮᱠᱫᱚᱢ ᱠᱚ ᱵᱩᱞ ᱪᱟᱵᱟᱣ ᱟᱠᱟᱱᱟ ᱥᱮᱠᱚ ᱢᱮᱱ ᱫᱟᱲᱮᱭᱟᱢ ᱰᱩᱵᱟᱹᱣ ᱪᱟᱵᱟᱣ ᱟᱠᱟᱱᱟ ᱦᱟᱸᱜ ᱱᱚᱜᱼᱚ ᱱᱤᱭᱟᱹ ᱟᱹᱰᱤ ᱢᱟᱨᱟᱝ
ᱟᱹᱰᱤ ᱢᱟᱨᱟᱝ ᱥᱚᱢᱚᱥᱥᱟ ᱠᱟᱱᱟ ᱟᱫᱚ ᱟᱫᱚ ᱚᱱᱟ ᱧᱮᱞᱛᱮ ᱪᱤᱠᱟᱹᱜ ᱠᱟᱱᱟ ᱠᱚ ᱡᱟᱦᱟᱸᱭ ᱦᱚᱭᱛᱳ ᱩᱱᱤ ᱟᱡ ᱵᱟᱵᱟᱭ ᱧᱩᱭᱮᱫ ᱟᱡ ᱜᱤᱫᱽᱨᱟᱹ ᱦᱚᱸ ᱧᱮᱞ ᱧᱮᱞ ᱛᱮ ᱥᱮᱲᱟᱭ ᱫᱟᱭ ᱩᱱᱤ ᱫᱚ ᱱᱚᱝᱠᱟ ᱦᱚᱭᱛᱚ ᱩᱱᱤ ᱫᱚ ᱥᱚᱫᱚᱨ ᱥᱟᱢᱟᱝ ᱵᱟᱭ ᱧᱮᱞ ᱧᱮᱞ ᱢᱮ ᱱᱚᱣᱟ ᱫᱚᱥ ᱛᱷᱮᱠᱮ ᱯᱚᱱᱨᱚ ᱵᱚᱪᱷᱚᱨ ᱢᱚᱫᱽᱫᱷᱮ ᱨᱮ ᱩᱱᱤ ᱦᱚᱸᱭ ᱥᱮᱬᱟᱭᱮᱫ ᱟᱭ ᱱᱮᱛᱟᱨ ᱫᱚ ᱚᱱᱟ ᱠᱷᱚᱱᱟᱜ ᱦᱚᱸ ᱠᱚᱢᱚᱜ ᱠᱟᱱᱟ ᱛᱚ ᱱᱚᱣᱟ ᱫᱚ ᱢᱤᱫᱴᱟᱝ ᱚᱱᱩᱢᱟᱱᱤᱜᱽ ᱤᱧ ᱞᱟᱹᱭ ᱠᱮᱫᱼᱟ ᱱᱮᱛᱟᱨ ᱡᱩᱫᱤ ᱵᱚᱱ ᱧᱮᱞᱟ ᱢᱟᱱᱮ ᱚᱱᱟ ᱡᱤᱱᱤᱥ ᱴᱟᱜ ᱟᱨᱠᱤ ᱢᱟᱱᱮ ᱚᱱᱟ ᱫᱚ ᱚᱠᱚᱭ ᱧᱮᱞ ᱛᱮ ᱢᱤᱫᱴᱟᱱ ᱜᱤᱫᱽᱨᱟᱹᱭ ᱥᱮᱬᱟᱭᱟ ᱚᱵᱚᱥᱥᱳᱭ ᱟᱡ ᱵᱟᱵᱟ ᱧᱮᱞᱛᱮ ᱚᱵᱚᱥᱥᱳᱭ ᱟᱡ ᱫᱟᱫᱟ ᱧᱮᱞᱛᱮ ᱚᱵᱚᱥᱥᱳᱭ ᱟᱡ ᱜᱚᱲᱚᱢ ᱵᱟ ᱧᱮᱞᱛᱮ ᱧᱮᱞ ᱠᱟᱱᱟ ᱪᱮᱫ ᱟᱛᱩ ᱨᱮ ᱳᱷ ᱩᱱᱤ ᱫᱚ ᱜᱚᱲᱚᱢ ᱠᱚᱲᱟ ᱦᱩᱭᱩᱜ ᱛᱟᱭᱟᱭ ᱫᱮᱞᱟᱭ ᱦᱤᱡᱩᱜ ᱢᱮ ᱦᱤᱡᱩᱜ ᱢᱮ ᱠᱟᱹᱴᱤᱡ ᱤᱭᱟᱹ ᱛᱩᱞ ᱫᱟᱜ ᱵᱟᱝ ᱵᱟᱝ ᱛᱚᱣᱟ ᱛᱚᱣᱟ ᱫᱮᱞᱟ ᱤᱭᱟᱹ ᱥᱟ ᱤᱭᱟᱹ ᱛᱚᱣᱟ ᱛᱟᱹᱨᱩᱵ ᱛᱚᱣᱟ ᱫᱮᱞᱟ ᱧᱩ ᱦᱚᱪᱚ ᱢᱮᱭᱟᱞᱟᱝ ᱟᱫᱚ ᱜᱤᱫᱽᱨᱟᱹ ᱫᱚ ᱛᱷᱚᱲᱤ ᱵᱟᱲᱟᱭᱟᱭ ᱟᱭ ᱵᱟᱲᱟᱭᱟ ᱥᱮ ᱜᱤᱫᱽᱨᱟᱹ ᱫᱚ ᱟᱫᱚ ᱩᱱᱤ ᱫᱚᱢ ᱧᱩ ᱦᱚᱪᱚ ᱠᱮᱫᱮᱭᱟ ᱛᱟᱦᱚᱞᱮ ᱚᱱᱟ ᱨᱮᱱ ᱫᱟᱹᱭᱤ ᱫᱚ ᱚᱠᱚᱭ ᱠᱟᱱᱟ
ᱜᱟᱨᱡᱮᱱ ᱠᱩ ᱠᱟᱱ ᱜᱮᱭᱟ ᱠᱚ ᱦᱟᱸᱜ ᱩᱱᱠᱩ ᱦᱮᱸ ᱟᱨ ᱢᱮᱱ ᱫᱟᱲᱮᱭᱟᱜ ᱟᱢ ᱱᱚᱣᱟ ᱛᱤᱱᱟᱹᱜ ᱱᱤᱥᱟᱹ ᱡᱤᱱᱤᱥ ᱠᱟᱱᱟ ᱦᱟᱺᱰᱤ ᱯᱟᱹᱣᱨᱟᱹ ᱥᱮ ᱛᱷᱟᱢᱟᱠ ᱠᱩᱨ ᱥᱮ ᱥᱤᱠᱨᱮᱴ ᱠᱚ ᱡᱤᱱᱤᱥ ᱚᱱᱟ ᱫᱚ ᱡᱚᱠᱷᱚᱱ ᱢᱤᱫ ᱫᱷᱟᱣ ᱥᱮ ᱵᱟᱨᱫᱷᱟᱢᱮᱢ ᱧᱩ ᱞᱮᱠᱷᱟᱡ ᱥᱮᱢ ᱪᱟᱠᱷᱟ ᱞᱮᱜᱟᱣ ᱞᱮᱠᱷᱟᱡ ᱫᱚᱢ ᱯᱩᱨᱟᱹ ᱯᱟᱹᱨᱠᱟᱹᱣ ᱩᱛᱟᱹᱨᱚᱜᱼᱟᱢ ᱢᱟᱱᱮ ᱚᱱᱟ ᱫᱚ ᱮᱰᱤ ᱮᱰᱤᱠᱥᱮᱱ ᱚᱠᱟ ᱫᱚᱠᱚ ᱢᱮᱛᱟᱜ ᱠᱟᱱ ᱚᱱᱟ ᱮᱰᱤᱠᱥᱮᱱ ᱩᱛᱟᱹᱨᱚᱢ ᱟᱨ ᱮᱰᱤᱠᱥᱮᱱ ᱠᱷᱟᱹᱛᱤᱨ ᱛᱮᱜᱮ ᱚᱱᱟ ᱛᱤᱱᱟᱹᱜ ᱠᱚᱢᱮᱢ ᱢᱮᱱᱟ ᱟᱨᱦᱚᱸ ᱧᱩ ᱥᱟᱱᱟ ᱢᱮᱭᱟ ᱟᱨ ᱵᱟᱢ ᱧᱩᱭ ᱠᱷᱟᱱ ᱥᱮ ᱵᱟᱢ ᱪᱮᱠᱟᱭ ᱠᱷᱟᱡ ᱚᱱᱟ ᱢᱚᱡᱽ ᱜᱮ ᱵᱟᱢ ᱪᱤᱠᱟᱭ ᱠᱷᱟᱡ ᱢᱚᱡ ᱜᱮ ᱵᱟᱢ ᱟᱹᱭᱠᱟᱹᱣᱟ ᱦᱚᱲᱢᱚᱢ ᱛᱷᱟᱨ ᱛᱟᱨᱟᱜ ᱛᱟᱢᱟ ᱥᱮ ᱪᱤᱠᱟᱜ ᱛᱟᱢᱟ ᱚᱱᱮᱚᱱᱠᱟ ᱫᱷᱟᱨᱟ
ᱢᱤᱫᱴ ᱠᱟᱛᱷᱟᱧ ᱟᱸᱡᱚᱢ ᱠᱟᱱᱟ ᱢᱤᱫᱴᱟᱝ ᱱᱚᱝᱠᱟ ᱜᱟᱛᱮ ᱜᱤᱫᱽᱨᱟᱹ ᱞᱟᱹᱭᱮᱫ ᱛᱟᱦᱮᱸ ᱛᱟᱦᱮᱸᱼᱟ ᱼᱟ ᱪᱮᱫᱟᱜ ᱛᱟᱦᱚᱞᱮ ᱱᱚᱜᱚ ᱱᱚᱣᱟ ᱠᱚᱢ ᱧᱩᱭᱮᱫᱼᱟ ᱟᱫᱚ ᱞᱟᱹᱭ ᱫᱟᱭ ᱚᱱᱟ ᱫᱚ ᱦᱚᱲ ᱵᱟᱧᱪᱟᱣ ᱞᱟᱹᱜᱤᱫ ᱧᱩᱭᱫᱟ ᱡᱟ ᱦᱚᱲ ᱠᱚ ᱵᱟᱠᱚ ᱵᱟᱹᱲᱤᱡᱚᱜ ᱚᱱᱟ ᱠᱷᱟᱹᱛᱤᱨ ᱤᱧᱤᱧ ᱪᱟᱵᱟᱭᱮ ᱠᱟᱱᱟ ᱦᱮᱸ ᱤᱧ ᱪᱟᱵᱟᱭᱮ ᱠᱟᱱᱟ ᱢᱟᱱᱮ ᱤᱧ ᱛᱚ ᱚᱵᱷᱟᱠ ᱟᱫᱚ ᱪᱮᱫ ᱛᱮᱞᱟᱢ ᱮᱢᱟᱭᱟ ᱪᱮᱫᱟᱜ ᱤᱧᱤᱧ ᱧᱩ ᱪᱟᱵᱟᱭᱮ ᱠᱟᱱᱟ ᱤᱱᱟᱹ ᱠᱷᱟᱹᱛᱤᱨ ᱦᱩᱢ ᱟᱪᱪᱷᱟ ᱜᱚᱝᱠᱮ ᱴᱷᱤᱠ ᱜᱮᱮᱭᱟ ᱯᱚᱨᱮ ᱟᱨᱚ ᱨᱚᱯᱚᱲᱚᱜᱼᱟ ᱦᱮᱸ ᱦᱮᱸ-